ᱦᱮᱞᱳ
ᱦᱮᱞᱳ ᱟᱹᱰᱤ ᱜᱷᱟᱹᱲᱤᱡ ᱡᱚᱭᱱᱤᱝ ᱚᱜ ᱠᱟᱱ ᱛᱟᱦᱮᱱᱟ ᱟᱫᱚᱧ ᱤᱱᱠᱟᱹᱭᱟᱫᱟ ᱚᱠᱚᱭ ᱵᱟᱲᱟᱭ ᱦᱩᱭᱩᱜᱼᱟ ᱥᱮ ᱵᱟᱝ ᱱᱤᱭᱟ. ᱫᱚᱢ ᱫᱚ
ᱦᱮᱸ ᱟᱪᱷᱟ ᱴᱷᱤᱠ ᱜᱮᱭᱟ ᱟᱣᱟᱡ ᱟᱸᱡᱚᱢᱚᱜ ᱠᱟᱱ ᱜᱮᱭᱟ ᱤᱧᱟᱹᱜ?
ᱦᱮᱸ ᱟᱸᱡᱚᱢᱚᱜ ᱠᱟᱱ ᱜᱮᱭᱟ ᱟᱫᱚ ᱚᱱᱮ ᱠᱚ ᱢᱮᱱᱟ ᱱᱚᱝᱠᱟ ᱜᱮ ᱟᱸᱡᱚᱢᱚᱜ ᱠᱷᱟᱱ ᱜᱮ ᱱᱟᱯᱟᱭ ᱦᱩᱭᱩᱜᱼᱟ᱾
ᱟᱫᱚ ᱟᱹᱰᱤ ᱜᱷᱟᱹᱲᱤᱡ ᱜᱮ ᱡᱚᱭᱮᱱ ᱦᱩᱭᱩᱜ ᱠᱟᱱ ᱛᱟᱦᱮᱸᱱᱟ ᱢᱟ ᱤᱧ ᱮᱱᱟᱱ ᱤᱧ ᱧᱮᱞ ᱮᱫᱟ ᱟᱫᱚᱧ ᱢᱮᱱᱫᱟ ᱵᱚᱞᱮ ᱱᱤᱛᱚᱜ ᱫᱚ ᱪᱮᱫ ᱞᱮᱠᱟ ᱦᱩᱭᱩᱜ-ᱟ ᱥᱮ ᱵᱟᱝ ᱦᱩᱭᱩᱜᱼᱟ ᱟᱹᱰᱤ ᱜᱷᱟᱹᱲᱤ ᱱᱚᱣᱟ ᱦᱩᱭᱩᱜᱼᱟ ᱟᱫᱚ ᱚᱱᱟᱛᱤᱧ ᱢᱮᱱᱫᱟ ᱡᱟᱹᱱᱤᱡ ᱵᱟᱝ ᱦᱩᱭᱩᱜᱼᱟ ᱱᱤᱭᱟ. ᱫᱷᱚᱢ ᱫᱚ
ᱤᱧ ᱦᱚᱧ ᱧᱮᱞᱮ ᱠᱟᱱᱟ ᱱᱚᱸᱰᱮ ᱟᱹᱰᱤ ᱜᱷᱟᱹᱲᱤᱡ ᱮ ᱩᱢᱩᱜ ᱠᱟᱱᱟ ᱢᱮᱱᱠᱷᱟᱡ ᱚᱱᱛᱮ ᱠᱷᱚᱡ ᱡᱟᱦᱟᱸ ᱨᱮᱥᱯᱚᱱᱥ ᱵᱟᱝ ᱧᱟᱢᱚᱜ ᱠᱟᱱᱟ ᱤᱧ ᱢᱮᱱᱫᱟ ᱡᱟᱦᱟᱱᱟᱜ ᱯᱚᱨᱚᱵᱮᱞᱮᱢ ᱢᱮᱱᱟᱜ-ᱟ ᱥᱮ ᱪᱮᱫ ᱪᱚᱠ ᱨᱮ ᱟᱪᱪᱷᱟ ᱢᱮᱱᱮᱫ ᱠᱟᱹᱱᱟᱹᱧ ᱵᱚᱞᱮ ᱢᱤᱫ ᱴᱮᱡ ᱟᱢ ᱴᱷᱮᱱ ᱠᱩᱠᱞᱤᱧ ᱫᱚᱦᱚᱭᱮᱫᱟ ᱠᱟᱱᱟ ᱵᱚᱞᱮ ᱟᱪᱪᱷᱟ ᱟᱯᱮ ᱥᱮᱫ ᱱᱚᱶᱟ ᱢᱟᱞ ᱦᱟᱱ ᱠᱚ ᱦᱩᱭᱮᱱᱟ ᱵᱟᱹᱨᱥᱟᱭᱛᱤ ᱵᱮᱸᱜᱟᱲ ᱦᱩᱭᱱᱟ᱾ ᱪᱮᱫ ᱠᱚ ᱚᱱᱟ ᱦᱩᱲᱩ ᱵᱟᱫ ᱠᱟᱛᱮᱫ ᱪᱮᱫ ᱠᱚᱯᱮ ᱮᱨ ᱜᱮᱭᱟ?
ᱦᱮᱸ ᱟᱞᱮ ᱥᱮᱫ ᱫᱚ ᱱᱚᱜᱚᱭ ᱦᱩᱲᱩ ᱵᱟᱫᱽ ᱠᱟᱛᱮᱜ ᱟᱭᱢᱟ ᱜᱟᱱ ᱜᱮ ᱪᱟᱥ ᱵᱟᱥ ᱦᱩᱭᱩᱜᱼᱟ ᱚᱠᱟ ᱵᱮᱝᱜᱟᱲ ᱠᱚᱨᱮᱱᱟᱜ ᱞᱟᱝ ᱜᱟᱞᱢᱟᱨᱟᱣ ᱠᱮᱫᱼᱟ ᱥᱮ ᱱᱤᱛᱚᱜ ᱦᱚᱞᱟᱝ ᱜᱟᱞᱢᱟᱨᱟᱣᱮᱫᱟ ᱦᱟᱸᱜ ᱟᱨ ᱥᱮ ᱚᱱᱟ ᱢᱟᱞᱦᱟᱱ ᱠᱚ ᱡᱷᱤᱸᱜᱟᱹ ᱠᱚ ᱟᱨ ᱵᱟᱨᱥᱟᱛ ᱨᱮᱭᱟᱜ ᱢᱟ ᱱᱚᱜᱼᱚᱭ ᱡᱷᱤᱸᱜᱟᱹ ᱡᱟᱹᱥᱛᱤ ᱢᱟ ᱢᱮᱱᱟᱜᱼᱟ ᱟᱨ ᱱᱮᱛᱟᱨ ᱜᱮ ᱯᱟᱥᱮᱡ ᱦᱚᱛᱚᱫ ᱦᱚᱸᱠᱚ ᱨᱚᱦᱚᱭ ᱟᱠᱟᱟᱜᱼᱟ ᱟᱫᱚ ᱫᱟᱨᱮ ᱫᱚ ᱮᱠᱚᱲ ᱡᱚ ᱫᱚ ᱡᱚᱜ ᱠᱟᱱᱟ ᱥᱮ ᱵᱟᱝᱼᱟ ᱦᱮᱸ ᱦᱚᱛᱚᱫ ᱠᱚᱦᱚᱸ ᱠᱚᱸᱰᱷᱟ ᱠᱚᱦᱚᱸ ᱱᱚᱜᱚᱭ ᱱᱮᱛᱟᱨ ᱜᱮ ᱦᱟᱸᱜ ᱠᱚ ᱡᱚᱫᱽ ᱤᱭᱟᱹ ᱡᱚᱜᱼᱟ ᱟᱨ ᱤᱱᱟᱹ ᱠᱚᱜᱮ ᱦᱟᱸᱜ ᱪᱟᱥ ᱵᱟᱥ ᱫᱚ ᱦᱩᱭᱩᱜ ᱠᱟᱱᱟ ᱢᱟᱞᱦᱟᱱ ᱡᱷᱤᱸᱜᱟᱹ ᱟᱨ ᱦᱚᱛᱚᱫ ᱠᱚ ᱠᱚᱸᱰᱷᱟ ᱠᱚ ᱱᱤᱭᱟᱹ ᱠᱚᱜᱮ ᱟᱫᱚ, ᱟᱯᱮ ᱥᱮᱫ ᱜᱮ ᱞᱟᱹᱭ ᱢᱮ ᱟᱨ ᱚᱱᱠᱟ ᱪᱮᱫ ᱠᱚ ᱪᱟᱥ ᱵᱟᱥ ᱵᱟᱲᱟᱭ ᱜᱮᱭᱟ?
ᱟᱞᱮ ᱥᱮᱫ ᱦᱚᱸ ᱱᱤᱭᱟᱹ ᱦᱩᱲᱩ ᱨᱚᱦᱚᱭ ᱥᱟᱶ ᱥᱟᱶᱛᱮ ᱫᱟᱜ ᱫᱤᱱ ᱨᱮ ᱵᱚᱞᱮ ᱧᱮᱞᱮᱫ ᱠᱟᱱᱟᱹᱧ ᱵᱟᱨᱞᱮ ᱥᱮᱫ ᱦᱚᱸ ᱚᱱᱟ ᱢᱟᱞᱦᱟᱱ ᱠᱚ ᱚᱲᱟᱜ ᱨᱮ ᱚᱱᱟ ᱠᱚᱸᱰᱷᱟ ᱦᱚᱛᱚᱫ ᱟᱨ ᱚᱱᱟ ᱡᱷᱤᱸᱜᱟᱹ ᱠᱚ ᱡᱚᱱᱰᱨᱟ ᱚᱱᱟ ᱵᱟᱠᱤ ᱠᱚᱨᱮᱧ ᱧᱮᱞᱮᱫ ᱠᱟᱱᱟ ᱠᱟᱨᱞᱟ ᱠᱚ ᱚᱱᱟ ᱠᱚ ᱟᱹᱰᱤ ᱠᱟᱡᱟᱠ ᱜᱮᱞᱮ ᱪᱟᱥ ᱜᱮᱭᱟ ᱟᱞᱮ ᱥᱮᱫ ᱫᱚ᱾ ᱟᱨ ᱚᱱᱟ ᱟᱯᱱᱟᱨ ᱡᱚᱢ ᱞᱟᱹᱜᱤᱫ ᱵᱚᱞᱮ ᱦᱟᱛᱟᱣ ᱢᱟ ᱦᱟᱛᱟᱣ ᱦᱩᱭᱩᱜ ᱜᱮᱭᱟ ᱛᱚ ᱟᱫᱚ ᱟᱯᱱᱟᱨᱟᱜ ᱡᱷᱚᱜ ᱟᱯᱱᱟᱨᱟᱜ ᱫᱚᱨ ᱦᱚᱸ ᱵᱚᱞᱮ ᱢᱤᱫ ᱴᱮᱡ ᱟᱯᱱᱟᱨᱟᱜ ᱥᱮᱣᱤᱝ ᱦᱚᱸ ᱦᱳᱭᱳᱼᱟ ᱟᱠᱷᱨᱤᱧ ᱦᱚᱸ ᱟᱠᱠᱷᱨᱤᱧ ᱠᱟᱛᱮᱜ ᱟᱯᱱᱟᱨᱟᱜ ᱤᱱᱠᱟᱢ ᱦᱚᱸ ᱦᱳᱭᱭᱩᱜᱼᱟ ᱡᱟᱜᱮ ᱫᱷᱟᱫᱟᱣ ᱵᱟᱲᱟᱭ ᱠᱚ ᱦᱩᱭᱩᱜᱼᱟ ᱚᱱᱟᱛᱮ ᱚᱱᱟ ᱠᱚᱫᱚ ᱟᱞᱮ ᱥᱮᱫ ᱫᱚ ᱵᱚᱞᱮ ᱰᱷᱮᱨ ᱜᱮ ᱛᱟᱦᱮᱸᱜ-ᱟ
ᱟᱪᱪᱷᱟ ᱟᱹᱰᱤ ᱱᱟᱯᱟᱭ ᱚᱱᱮᱢ ᱢᱮᱱ ᱠᱮᱫ ᱞᱮᱠᱟ ᱟᱞᱮ ᱥᱮᱫ ᱦᱚᱸ ᱚᱱᱠᱟ ᱠᱟᱱ ᱜᱮᱭᱟ ᱡᱚᱠᱷᱚᱱ ᱟᱢ ᱚᱱᱟᱨᱮᱢ ᱪᱟᱥᱵᱟᱥᱟ ᱛᱚ ᱟᱹᱰᱤ ᱰᱷᱮᱨ ᱱᱚᱜᱼᱚᱭ ᱠᱚ ᱢᱮᱱᱟᱜᱼᱟ ᱵᱟᱧᱪᱟᱜ ᱦᱩᱭᱩᱜᱼᱟ ᱦᱟᱱᱟ ᱱᱚᱶᱟ ᱟᱫᱚ ᱪᱮᱫ ᱠᱚ ᱢᱮᱱᱟ ᱟᱞᱮ ᱥᱮᱫ ᱚᱱᱠᱟ ᱤᱱᱠᱩ ᱫᱚ ᱫᱟᱜ ᱮᱫᱟ ᱟᱫᱚ ᱟᱯᱮ ᱥᱮᱫ ᱫᱟᱜ ᱮᱫᱟ ᱥᱮ ᱵᱟᱭ ᱫᱟᱜ ᱮᱫᱟ?
ᱦᱮᱸ ᱟᱞᱮ ᱥᱮᱫ ᱦᱚᱸ ᱱᱤᱛᱚᱜ ᱜᱮ ᱫᱟᱜ ᱧᱩᱨᱮ ᱮᱦᱚᱵ ᱮᱱᱟ ᱛᱚ ᱱᱮᱴᱚᱣᱟᱨᱠ ᱦᱩᱭ ᱫᱟᱲᱮ ᱭᱟᱜᱼᱟ ᱠᱟᱴᱟᱣ ᱦᱚᱸ ᱠᱟᱴᱟᱣ ᱱᱟᱦᱟᱜ ᱟᱡ ᱛᱮᱜᱮ ᱦᱚᱸ ᱨᱩᱢ ᱥᱮᱫ ᱤᱧ ᱵᱚᱞᱚᱜ ᱤᱧ ᱢᱮᱱ ᱮᱫ ᱠᱟᱱᱟ
ᱦᱮᱸ ᱢᱟ ᱟᱫᱚ ᱵᱚᱞᱚᱜ ᱢᱮ ᱡᱟᱦᱟᱱ ᱫᱤᱠᱠᱚᱛ ᱫᱚ ᱵᱟᱹᱱᱩᱜᱼᱟ ᱟᱫᱚ ᱱᱚᱜᱼᱚᱭ ᱫᱩ ᱢᱤᱱᱤᱴ ᱦᱚᱸ ᱯᱟᱨᱚᱢ ᱮᱱᱟ ᱟᱫᱚ ᱵᱚᱞᱚ ᱞᱮᱱᱠᱷᱟᱱ ᱟᱢ ᱡᱟᱦᱟᱸ ᱫᱤᱠᱟ. ᱛ ᱵᱚᱱᱟ ᱠᱟᱴᱟᱣ ᱵᱟᱭ ᱠᱟᱴᱟᱣ ᱠᱟᱜᱼᱟ ᱟᱫᱚ ᱜᱟᱞᱢᱟᱨᱟᱣ ᱜᱟᱞᱢᱟᱨᱟᱣ ᱛᱮᱜᱮ ᱦᱟᱸᱜ ᱪᱟᱞᱟᱜ ᱢᱮ
ᱦᱮᱸ ᱟᱪᱪᱷᱟ ᱢᱮᱱᱮᱫ ᱠᱟᱹᱱᱟᱹᱧ ᱟᱯᱮ ᱥᱮᱫ ᱫᱚ ᱱᱚᱶᱟ ᱱᱚᱝᱠᱟ ᱦᱩᱲᱩ ᱫᱤᱱ ᱨᱚᱦᱚᱭ ᱫᱤᱱ ᱨᱮ ᱫᱟᱜᱽ ᱱᱚᱠ ᱚᱠᱟ ᱜᱟᱰᱟ ᱠᱚ ᱢᱮᱱᱟᱜ ᱟᱥᱮ ᱵᱟᱹᱱᱩᱜᱼᱟ?
ᱦᱮᱸ ᱟᱞᱮᱥᱮᱫ ᱫᱚ ᱱᱚ ᱜᱟᱰᱟ ᱠᱚᱦᱚᱸ ᱢᱮᱱᱟᱜ ᱜᱮᱭᱟ ᱠᱟᱹᱴᱤᱡ ᱢᱟᱴᱤᱡ ᱢᱮᱛᱟᱜ ᱢᱮ ᱟᱹᱰᱤ ᱞᱟᱹᱴᱩ ᱜᱟᱰᱟ ᱫᱚ ᱵᱟᱹᱱᱩᱜᱼᱟ ᱵᱚᱞᱮ ᱠᱟᱹᱢᱤ ᱯᱟᱨᱚᱢ ᱞᱮᱠᱟ ᱜᱟᱰᱟ ᱫᱚ ᱢᱮᱱᱟᱜ ᱜᱮᱭᱟ᱾
ᱯᱚᱨᱮ ᱪᱟᱥᱵᱟᱥ ᱢᱮᱱ ᱠᱮᱭᱟ ᱡᱟᱦᱟᱱᱟᱜ ᱚᱝᱠᱟ ᱡᱚᱫᱤᱢ ᱢᱮᱱ ᱠᱮᱭᱟ᱾ ᱛᱚ ᱚᱱᱟ ᱠᱚᱫᱚ ᱦᱩᱭᱩᱜ ᱜᱮᱭᱟ ᱟᱹᱰᱤ ᱱᱟᱯᱟᱭ ᱜᱮ, ᱡᱚᱠᱷᱚᱱ ᱫᱟᱜ ᱜᱚᱴᱟ ᱜᱟᱰᱟ ᱫᱟᱜ ᱛᱟᱦᱮᱱᱟ ᱟᱨ ᱜᱟᱹᱰᱤᱭᱟᱹ ᱨᱮᱦᱚᱸ ᱟᱹᱰᱤ ᱰᱷᱮᱨ ᱜᱮ ᱫᱟᱜ ᱛᱟᱦᱮᱱᱟ᱾ ᱥᱮ ᱚᱱᱟ ᱤᱭᱟᱹ ᱠᱚᱨᱮ ᱦᱚᱸ ᱫᱟᱜ ᱛᱟᱦᱮᱱᱟ ᱟᱫᱚ ᱫᱟᱜ ᱛᱟᱦᱮᱱ ᱠᱷᱟᱱ ᱜᱮ ᱪᱟᱥᱵᱟᱥ ᱢᱟ ᱦᱩᱭᱩᱜᱼᱟ ᱟᱫᱚ ᱚᱱᱟ ᱫᱚ ᱫᱟᱜ ᱢᱟ ᱢᱮᱱᱟᱜ ᱜᱮ ᱜᱚᱴᱟ ᱜᱮ ᱟᱞᱮ ᱥᱮᱜ ᱢᱟ᱾ ᱟᱫᱚ ᱚᱱᱟᱛᱮ ᱡᱟᱦᱟᱱᱟᱜ ᱜᱮ ᱟᱹᱰᱤ ᱱᱟᱯᱟᱭ ᱜᱮ ᱦᱩᱭᱩᱜᱼᱟ ᱪᱟᱥᱵᱟᱥ ᱦᱚᱸ ᱚᱱᱟ ᱵᱟᱠᱷᱟᱱ ᱛᱮ᱾ ᱟᱫᱚ ᱟᱯᱮ ᱥᱮᱫ ᱫᱚ ᱚᱱᱠᱟ ᱜᱟᱰᱟ ᱠᱚᱫᱚ ᱢᱮᱱᱟᱜᱼᱟ ᱟᱥᱮ ᱵᱟᱹᱱᱩᱜᱼᱟ?
ᱟᱞᱮ ᱥᱮᱜ ᱦᱚᱸ ᱢᱮᱱᱟᱜ ᱜᱮᱭᱟ ᱜᱟᱰᱟ ᱠᱚ ᱚᱱᱟ ᱤᱭᱟᱹ ᱛᱮᱜᱮ ᱵᱚᱞᱮ
ᱦᱩᱸ ᱟᱹᱰᱤ ᱱᱟᱯᱟᱭ ᱟᱫᱚ ᱟᱞᱮ ᱥᱮᱫ ᱡᱚᱠᱷᱚᱱᱮᱢ ᱧᱮᱞᱟ ᱛᱚ ᱟᱞᱮ ᱥᱮᱫ ᱱᱚᱜ ᱚᱭ ᱦᱟᱹᱠᱩ ᱠᱚᱫᱚ ᱜᱚᱡ ᱵᱟᱲᱟ ᱠᱚᱜᱮᱭᱟ᱾ ᱟᱨ ᱟᱹᱰᱤ ᱜᱟᱱ ᱜᱮ ᱦᱟᱹᱠᱩ ᱠᱚ ᱧᱟᱢᱚᱜᱼᱟ ᱟᱞᱮ ᱥᱮᱫ ᱫᱚ᱾ ᱦᱟᱸᱰᱮ ᱱᱟᱰᱮ ᱥᱮ ᱢᱮᱛᱟᱜ ᱢᱮ ᱚᱱᱟ ᱵᱟᱹᱭᱦᱟᱹᱲ ᱠᱚᱨᱮ ᱠᱚ ᱡᱷᱟᱞᱤ ᱛᱚ ᱜᱚᱰᱟ ᱢᱚᱥᱟᱨᱤ ᱡᱟᱞᱮ ᱠᱚ ᱜᱚᱡ ᱵᱟᱲᱟ ᱠᱚᱣᱟ ᱟᱨ